ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱡᱚᱦᱟᱨ ᱜᱮ᱾
ᱦᱮᱸ ᱡᱚᱦᱟᱨ ᱜᱮ ᱫᱟ᱾
ᱟᱨ ᱦᱚᱸᱜ-ᱚᱭ ᱡᱟᱦᱟᱸ ᱟᱵᱚ ᱚᱞᱪᱤᱠᱤ ᱡᱟᱱᱟᱢ ᱟᱲᱟᱝ ᱵᱟᱠᱷᱨᱟ ᱛᱮ᱾ ᱚᱱᱛᱮ ᱟᱯᱮᱥᱮᱫ ᱛᱤᱱᱟᱹᱜ ᱜᱟᱱ ᱠᱚ ᱞᱟᱦᱟ ᱤᱫᱤ ᱟᱠᱟᱫᱟ ᱟᱨ ᱪᱮᱫᱠᱟ ᱵᱷᱟᱵᱽ ᱛᱮᱵᱚᱱ ᱪᱟᱨᱪᱟᱣ ᱞᱮᱠᱷᱟᱱ ᱜᱮ ᱞᱟᱦᱟ ᱪᱟᱞᱟᱜ-ᱟ ᱚᱱᱟ ᱤᱫᱤ ᱠᱟᱛᱮ ᱪᱮᱫ ᱫᱤᱥ ᱦᱩᱫᱤᱥ ᱮᱢᱟᱵᱚᱱ ᱠᱟᱱᱟ ᱾
ᱟᱪᱪᱷᱟ, ᱦᱮᱸ ᱫᱟ ᱚᱞᱪᱤᱠᱤ ᱫᱚ ᱱᱚᱛᱮ ᱫᱚ ᱵᱮᱥ ᱵᱷᱟᱜᱮ ᱜᱮ ᱦᱮᱡ ᱟᱠᱟᱱ ᱜᱮᱭᱟ ᱟᱨ ᱢᱟᱱᱮ ᱤᱭᱩᱱᱤᱵᱷᱟᱨᱥᱤᱴᱤ ᱠᱚᱦᱚᱸ ᱢᱮᱱᱟᱜ-ᱟ ᱟᱨ ᱠᱚᱞᱮᱡᱽ ᱠᱚᱦᱚᱸ ᱱᱮᱛᱟᱨ ᱫᱚ ᱢᱮᱱᱟᱜ ᱜᱮᱭᱟ᱾ ᱟᱨ ᱱᱚᱜᱚᱭ ᱤᱥᱠᱩᱞ ᱠᱚᱨᱮ ᱦᱚᱸ ᱚᱞᱪᱤᱠᱤ ᱤᱥᱠᱩᱞ ᱦᱚᱸ ᱢᱮᱱᱟᱜ ᱛᱟᱞᱮ ᱜᱮᱭᱟ ᱾ ᱱᱚᱛᱮ ᱫᱚ ᱢᱤᱫᱴᱮᱱ ᱟᱞᱟᱫᱟ ᱠᱟᱨ ᱛᱮ ᱟᱨᱠᱤ ᱱᱚᱜ-ᱚᱭ ᱡᱟᱦᱟᱸ ᱮᱢᱱᱤ ᱤᱥᱠᱩᱞ ᱠᱚ ᱛᱟᱦᱮᱱᱟ ᱚᱱᱟ ᱢᱚᱫᱽᱫᱷᱮ ᱨᱮ ᱡᱮᱢᱚᱱ ᱤᱝᱞᱤᱥ ᱢᱤᱰᱤᱭᱟᱢ ᱠᱚ ᱛᱟᱦᱮᱱᱟ ᱵᱟᱝᱞᱟ ᱢᱤᱰᱤᱭᱟᱢ ᱠᱚ ᱛᱮᱢᱱᱤ ᱟᱞᱮᱥᱮᱫ ᱫᱚ ᱱᱚᱝᱠᱟ ᱟ ᱥᱟᱱᱛᱟᱞᱤ ᱢᱤᱰᱤᱭᱟᱢ ᱛᱮᱦᱚᱸ ᱢᱟᱱᱮ ᱟᱞᱟᱫᱟ ᱠᱚᱨᱮ ᱤᱥᱠᱩᱞ ᱦᱚᱸ ᱢᱮᱱᱟᱜ ᱛᱟᱞᱮᱭᱟ᱾ ᱛᱚ ᱚᱱᱟ ᱵᱤᱥᱚᱭ ᱛᱮᱫᱚ ᱤᱧᱫᱚ ᱩᱱᱟᱹᱜᱴᱟ ᱫᱚ ᱵᱟᱹᱧ ᱵᱟᱲᱟᱭ ᱜᱮᱭᱟ ᱾ ᱠᱟᱨᱚᱱ ᱤᱧ ᱫᱚ ᱪᱤᱠᱤ ᱛᱮᱫᱚ ᱩᱱᱟᱹᱜ ᱵᱟᱹᱧ ᱟᱢ ᱯᱟᱲᱦᱟᱣ ᱟᱠᱟᱱ ᱜᱮᱭᱟ ᱛᱚ ᱟᱢᱜᱮ ᱫᱟ ᱡᱚᱫᱤᱢ ᱞᱟᱹᱭᱟᱹᱧ ᱠᱷᱟᱱ ᱫᱚ ᱠᱟᱹᱴᱤᱡ ᱛᱟᱦᱞᱮ ᱵᱮᱥ ᱠᱚᱜ ᱜᱮᱭᱟ᱾
ᱟᱞᱮ ᱢᱟ ᱪᱤᱠᱤ ᱤᱫᱤ ᱠᱟᱛᱮᱫ ᱞᱟᱦᱟ ᱤᱫᱤ ᱨᱮᱦᱚᱸ ᱜᱚᱲᱚ ᱮᱢ ᱦᱩᱭᱩᱜ ᱠᱟᱱ ᱜᱮᱭᱟ ᱟᱨ ᱦᱚᱸᱜ-ᱚᱭ ᱟᱹᱛᱩ ᱨᱮ ᱠᱚᱨᱮ ᱪᱤᱠ ᱛᱚᱵᱮ ᱡᱟᱦᱟᱸᱭ ᱡᱩᱫᱤ ᱠᱚ ᱥᱮᱬᱟᱭᱟ ᱩᱱᱠᱩ ᱦᱚᱸ ᱥᱮᱪᱮᱫ ᱦᱩᱭᱩᱜ ᱠᱚ ᱠᱷᱟᱱ ᱦᱩᱭᱩᱜ ᱠᱟᱱ ᱜᱮᱭᱟ᱾ ᱟᱨ ᱤᱧᱢᱟ ᱮᱥᱮᱠᱟᱹ ᱯᱟᱦᱴᱟ ᱥᱮᱫ ᱠᱷᱚᱱᱤᱧ ᱥᱮᱬᱟ ᱟᱠᱟᱫᱟ ᱚᱸᱰᱮ ᱠᱷᱚᱱᱜᱮ ᱟᱨ ᱟᱞᱮ ᱢᱟ ᱤᱧ ᱟᱨ ᱫᱟᱫᱟ ᱛᱮ ᱟᱹᱞᱤᱧ ᱚᱞᱪᱤᱠᱤ ᱦᱚᱞᱤᱧ ᱪᱟᱨᱪᱟᱣ ᱤᱫᱤᱭᱮᱫ ᱛᱟᱦᱮᱸᱼᱟ ᱵᱤᱱᱟᱹ ᱯᱚᱭᱥᱟᱛᱮ ᱥᱚᱱᱤᱨ ᱨᱚᱵᱤᱵᱟᱨᱞᱤᱧ ᱜᱤᱫᱽᱨᱟᱹ ᱠᱚᱞᱤᱧ ᱯᱟᱲᱦᱟᱣᱮᱫ ᱠᱚ ᱛᱟᱦᱮᱸᱜᱼᱟ᱾ ᱡᱟᱛᱮ ᱠᱚ ᱥᱮᱬᱟ ᱫᱟᱲᱮᱭᱟᱜ ᱢᱟ ᱟᱫᱚ ᱩᱱᱠᱩ ᱜᱤᱫᱽᱨᱟᱹ ᱠᱚ ᱥᱮᱬᱟ ᱠᱮᱫ ᱠᱷᱟᱱ ᱟᱫᱚ ᱡᱚᱠᱷᱚᱱ ᱵᱤᱱᱤᱰ ᱠᱚ ᱵᱟᱝ ᱦᱩᱭᱩᱜ ᱠᱟᱱᱟ ᱟᱫᱚ ᱦᱩᱞᱫᱟ ᱥᱮᱬᱟ ᱟᱠᱟᱫᱟ ᱟᱞᱮ ᱫᱚ ᱟᱫᱚ ᱵᱟᱝᱠᱚ ᱪᱟᱞᱟᱜ ᱠᱟᱱᱟ᱾
ᱦᱮᱸ᱾
ᱟᱫᱚ ᱵᱤᱱᱤᱰ ᱦᱩᱭ ᱞᱮᱱᱠᱷᱟᱱ ᱱᱟᱦᱭ ᱠᱚ ᱥᱮᱱ ᱠᱚᱜ ᱜᱮᱭᱟ ᱟᱫᱚ ᱥᱮᱬᱟ ᱠᱮᱫ ᱠᱷᱟᱱ ᱵᱟᱝᱠᱚ ᱪᱟᱣ ᱞᱟᱹᱜᱤᱫᱚᱜ ᱠᱟᱱᱟ ᱟᱨ ᱩᱱᱤ ᱫᱟᱫᱟ ᱦᱚᱸ ᱠᱟᱹᱴᱤᱡ ᱮ ᱚᱥᱩᱵᱤᱫᱷᱟᱭᱮᱱ ᱛᱟᱹᱞᱤᱧᱟ ᱟᱫᱚ ᱵᱟᱹᱞᱤᱧ ᱪᱟᱨᱪᱟᱣ ᱫᱟᱲᱮᱭᱟᱜ ᱠᱟᱱ ᱜᱮᱭᱟ ᱦᱤᱡᱚᱜ ᱫᱚ᱾
ᱟᱪᱪᱷᱟ ᱟᱪᱪᱷᱟ᱾ ᱟᱫᱚ ᱱᱚᱣᱟ ᱟᱛᱳ ᱢᱟᱱᱮ ᱡᱟᱦᱟᱸ ᱟᱯᱮ ᱟᱛᱳ ᱚᱱᱟ ᱨᱮᱜᱮ ᱯᱮ ᱪᱟᱞᱟᱜ ᱛᱟᱦᱮᱸᱜ ᱥᱮ ᱟᱨᱚ ᱮᱴᱟᱜ ᱟᱛ ᱟᱛᱳ ᱠᱚᱨᱮ ᱵᱤᱱ ᱪᱟᱞᱟᱜ ᱛᱟᱦᱮᱸᱜ ᱟᱵᱤᱱ?
ᱟᱹᱞᱤᱧ ᱫᱚ ᱢᱤᱫᱴᱟᱝ ᱱᱚᱣᱟ ᱪᱩᱢᱠᱟᱹ ᱨᱮ ᱵᱟᱨ ᱯᱮᱭᱟ ᱟᱹᱛᱩ ᱛᱮ ᱢᱤᱫᱴᱟᱝ ᱛᱟᱞᱟᱨᱮ ᱢᱤᱫᱴᱟᱝ ᱤᱥᱠᱩᱞ ᱢᱮᱱᱟᱜᱼᱟ᱾ ᱚᱱᱟ ᱫᱚ ᱯᱨᱟᱭᱵᱷᱮᱴ ᱤᱥᱠᱩᱞ ᱜᱮ ᱠᱟᱱᱟ ᱛᱚ ᱚᱸᱰᱮ ᱡᱷᱚ ᱛᱚ ᱚᱱᱟ ᱫᱷᱟᱨᱮ ᱯᱟᱥᱮ ᱨᱮᱱ ᱛᱤᱱᱟᱹᱜ ᱥᱟᱱᱛᱟᱲ ᱜᱤᱫᱽᱨᱟᱹ ᱠᱚ ᱦᱤᱡᱩᱜ ᱛᱟᱦᱮᱸᱫ ᱛᱤᱨᱤᱥ ᱪᱚᱞᱞᱤᱥ ᱡᱚᱱ ᱩᱱᱠᱩᱞᱤᱧ ᱞᱟᱹᱭᱟ ᱠᱚ ᱛᱟᱦᱮᱸᱧ᱾
ᱟᱪᱪᱷᱟ ᱟᱪᱪᱷᱟ᱾
ᱚᱱᱟ ᱥᱟᱶᱛᱮ ᱡᱟᱛᱮ ᱤᱫᱤ ᱜᱟᱱᱚᱜ ᱢᱟ ᱚᱱᱠᱟᱱ ᱩᱭᱦᱟᱹᱨ ᱵᱷᱟᱵᱽᱱᱟ ᱠᱚ ᱟᱨ ᱟᱵᱚ ᱢᱟ ᱟᱹᱰᱤ ᱨᱚ ᱠᱚᱢ ᱚᱞᱼᱪᱤᱠᱤ ᱵᱚᱱ ᱪᱟᱹᱞᱩ ᱤᱫᱤ ᱠᱟᱫ ᱜᱮᱭᱟ ᱵᱟᱝ ᱞᱟᱦᱟᱪᱟᱜ ᱠᱟᱱ ᱜᱮᱭᱟ᱾ ᱛᱚ ᱦᱚᱜᱼᱚᱭ ᱡᱮ ᱪᱟᱞᱟᱣ ᱠᱟᱛ ᱮᱱᱛᱮ ᱨᱮᱦᱚᱸ ᱮᱱᱛᱮ ᱨᱮᱦᱚᱸ ᱟᱹᱰᱤ ᱟᱢᱫᱟ ᱟᱱᱟᱴ ᱵᱚᱱ ᱦᱤᱡᱩᱜ ᱠᱟᱱ ᱜᱮᱭᱟ ᱪᱮᱫ ᱞᱮᱠᱟ ᱜᱤᱫᱽᱨᱟᱹ ᱢᱮᱱᱟᱜ ᱠᱚ ᱠᱷᱟᱱ ᱢᱟᱪᱮᱫ ᱵᱟᱹᱱᱩᱜ ᱠᱚᱣᱟ ᱟᱨ ᱢᱟᱪᱮᱫ ᱢᱮᱱᱟᱜ ᱠᱷᱟᱱ ᱜᱤᱫᱽᱨᱟᱹ ᱵᱟᱹᱱᱩᱜ ᱠᱚᱣᱟ ᱱᱚᱣᱟ ᱪᱤᱠᱟᱹ ᱛᱮᱵᱚᱱ ᱥᱚᱞᱦᱮᱭᱟ ᱟᱢ ᱪᱮᱫ ᱠᱟᱢ ᱢᱚᱱᱮ ᱜᱮᱛᱟ ᱵᱚᱱᱟ ᱞᱟᱹᱭ ᱛᱟᱵᱚᱱ ᱢᱮ ᱢᱟ᱾
ᱛᱟᱦᱚᱞᱮ ᱟᱫᱚ ᱤᱧ ᱦᱚᱸᱧ ᱞᱟᱹᱭ ᱜᱮᱭᱟ ᱟᱫᱚ ᱱᱚᱜᱚᱭ ᱱᱤᱭᱟᱹ ᱥᱚᱢᱚᱭ ᱫᱚ ᱡᱟᱦᱟᱸ ᱦᱳᱭ ᱠᱟᱱᱟ ᱡᱮ ᱱᱚᱜᱼᱚᱭ ᱱᱚᱝᱠᱟ ᱯᱚᱨᱤᱠᱠᱷᱟ ᱠᱚᱨᱮᱱᱟᱜ ᱦᱚᱸ ᱡᱚᱛᱚ ᱦᱚᱲ ᱜᱮᱠᱚ ᱤᱭᱩᱱᱤᱵᱷᱟᱨᱥᱤ ᱴᱤ ᱦᱟᱹᱵᱤᱡ ᱫᱚᱠᱚ ᱯᱟᱲᱦᱟᱣ ᱟᱠᱟᱱ ᱜᱮᱭᱟ ᱮᱨᱯᱚᱨ ᱡᱟᱦᱟᱸᱭ ᱟᱨᱚ ᱠᱚ ᱵᱤᱥᱤ ᱠᱚ ᱯᱟᱲᱦᱟᱜ ᱠᱟᱱ ᱜᱮᱭᱟ᱾ ᱩᱱᱠᱩ ᱢᱟᱠᱚ ᱯᱟᱸᱡᱟᱭ ᱜᱮᱭᱟ ᱠᱚ ᱡᱮ ᱜᱤᱫᱽᱨᱟᱹ ᱠᱚᱧ ᱯᱟᱲᱦᱟᱣ ᱠᱚᱣᱟ ᱥᱮ ᱡᱮ ᱡᱟᱦᱟᱸ ᱪᱤᱠᱤ ᱛᱮᱜᱤᱧ ᱥᱮᱬᱟ ᱟᱠᱚᱣᱟ ᱟᱫᱚ ᱱᱚᱜᱼᱚ ᱱᱚᱝᱠᱟ ᱜᱤᱫᱽᱨᱟᱹ ᱠᱚᱜᱮ ᱵᱟᱠᱚ ᱦᱮᱡ ᱵᱟᱲᱟᱜᱼᱟ ᱟᱨ ᱯᱟᱸᱡᱟ ᱛᱮᱦᱚᱸ ᱵᱟᱝ ᱧᱟᱢᱚᱜ ᱠᱚ ᱜᱮᱭᱟ ᱚᱱᱠᱟ ᱫᱚ ᱟᱨ ᱡᱟᱦᱟᱸᱭ ᱫᱚᱠᱚ ᱧᱟᱢ ᱠᱟᱱ ᱜᱮᱭᱟ ᱩᱱᱠᱩ ᱫᱚ ᱵᱷᱟᱜᱮ ᱜᱮ ᱯᱟᱲᱦᱟᱜ ᱫᱚᱠᱚ ᱯᱟᱲᱦᱟᱣ ᱵᱟᱲᱟᱭᱮᱫ ᱠᱚᱜᱮᱭᱟ᱾ ᱛᱚ ᱚᱱᱟᱜᱮ ᱟᱞᱮ ᱥᱮᱫ ᱨᱮᱫᱚ ᱩᱱᱟᱹᱜ ᱫᱚ ᱢᱟᱱᱮ ᱡᱮ ᱱᱚᱝᱠᱟ ᱪᱤᱠᱤᱛᱮ ᱴᱤᱭᱩᱥᱚᱱ ᱠᱚᱠᱚ ᱯᱟᱲᱦᱟᱣ ᱠᱚᱣᱟ ᱥᱮ ᱱᱚᱝᱠᱟ ᱯᱨᱟᱭᱵᱷᱮᱴ ᱠᱚᱠᱚ ᱯᱟᱲᱦᱟᱣ ᱠᱚᱣᱟ ᱱᱚᱝᱠᱟ ᱫᱚ ᱵᱟᱹᱱᱩᱜ ᱠᱚᱣᱟ ᱥᱮᱨᱚᱠᱚᱢ ᱦᱚᱲ ᱫᱚ ᱱᱤᱭᱟᱹ ᱥᱚᱢᱚᱭ ᱫᱚ ᱡᱷᱚ ᱛᱚ ᱦᱚᱲ ᱜᱮ ᱟᱫᱚ ᱚᱱᱮ ᱪᱤᱠᱤᱛᱮ ᱞᱟᱹᱭᱟᱠᱚ ᱪᱮᱛᱟ ᱪᱤᱠᱤ ᱛᱮᱫᱚ ᱢᱟᱱᱮ ᱟᱞᱮ ᱥᱮᱫ ᱱᱚᱝᱠᱟ ᱦᱚᱲ ᱢᱮᱱᱟᱜ ᱠᱚᱣᱟ ᱥᱮ ᱞᱟᱹᱭᱟᱠᱳ ᱡᱮ ᱪᱤᱠᱤᱛᱮ ᱯᱟᱲᱦᱟᱣ ᱠᱟᱛᱮᱜ ᱫᱚ ᱪᱮᱫ ᱦᱩᱭᱩᱜᱼᱟ? ᱪᱤᱠᱤ ᱛᱮ ᱯᱟᱲᱦᱟᱣ ᱠᱟᱛᱮᱫ ᱫᱚ ᱮᱢᱱᱤ ᱴᱤᱪᱟᱨ ᱪᱷᱟᱲᱟ ᱫᱚ ᱪᱮᱫ ᱦᱚᱸ ᱵᱟᱢ ᱧᱟᱢᱟ ᱟᱨ ᱡᱩᱫᱤ ᱵᱮᱝᱜᱚᱞᱤ ᱢᱤᱰᱤᱭᱟᱢ ᱛᱮᱢ ᱯᱟᱲᱦᱟᱜᱼᱟ ᱥᱮ ᱤᱝᱞᱤᱥ ᱢᱤᱰᱤᱭᱟᱢ ᱛᱮᱢ ᱯᱟᱲᱦᱟᱜᱼᱟ᱾ ᱛᱟᱦᱚᱞᱮ ᱡᱟᱦᱟᱱᱟᱜ ᱜᱮ ᱟᱨᱚ ᱟᱭᱢᱟ ᱨᱚᱠᱚᱢᱟᱜ ᱠᱚᱢᱯᱤᱴᱤᱥᱮᱱ ᱠᱚ ᱥᱮ ᱯᱟᱲᱦᱟᱜ ᱠᱚᱢ ᱯᱟᱲᱦᱟᱣ ᱫᱟᱲᱮᱭᱟᱜᱼᱟ ᱟᱫᱚ ᱚᱱᱮ ᱚᱱᱠᱟ ᱢᱤᱫᱴᱟᱝ ᱢᱚᱱᱳᱵᱷᱟᱵ ᱱᱚᱛᱮ ᱢᱮᱱᱟᱜ ᱛᱟᱠᱚᱣᱟ᱾ ᱟᱫᱚ ᱤᱧᱤᱧ ᱢᱚᱱᱮᱭᱟ ᱚᱱᱟ ᱢᱚᱱᱳᱵᱷᱟᱵᱽ ᱫᱚ ᱛᱟᱦᱮᱸ ᱫᱚ ᱩᱪᱤᱛ ᱫᱚ ᱵᱟᱝ ᱠᱟᱱ ᱛᱟᱠᱚᱣᱟ᱾
ᱟᱵᱚ ᱫᱚ ᱡᱩᱫᱤ ᱵᱚᱱ ᱧᱮᱞᱟ ᱦᱚᱜᱼᱚᱭ ᱡᱮ ᱥᱮᱪᱮᱫ ᱥᱮᱪᱮᱫ ᱫᱚ ᱠᱤᱱᱛᱩ ᱡᱟᱱᱟᱢ ᱟᱲᱟᱝ ᱛᱮᱜᱮ ᱵᱷᱟᱜᱮ ᱦᱩᱭᱩᱜᱼᱟ ᱟᱵᱚᱣᱟᱜ ᱡᱟᱦᱟᱸ ᱵᱩᱫ ᱫᱤ ᱨᱮᱱᱟᱜ ᱢᱟᱱᱮ ᱞᱟ ᱦᱟᱛᱟᱝ ᱨᱮᱱᱟᱜ ᱞᱟᱥᱮᱨ ᱥᱮ ᱥᱚᱴᱷᱤᱠ ᱵᱤᱠᱟᱥ ᱚᱱᱟ ᱫᱚ ᱠᱤᱱᱛᱩ ᱡᱟᱱᱟᱢ ᱟᱲᱟᱝ ᱛᱮᱜᱮ ᱦᱩᱭᱩᱜᱼᱟ ᱪᱮᱫ ᱞᱮᱠᱟ ᱟᱵᱚ ᱡᱟᱱᱟᱢ ᱟᱲᱟᱝ ᱤᱱ ᱛᱮᱢᱟ ᱞᱟᱹᱭᱟᱠᱚ ᱡᱟᱱᱟᱢ ᱟᱲᱟᱝ ᱪᱮᱫ ᱪᱮᱫ ᱮᱢ ᱪᱤᱠᱟᱹᱭᱟ ᱪᱮᱫ ᱚᱠᱟᱨᱮᱢ ᱪᱟᱹᱠᱨᱤᱭᱟ ᱠᱤᱱᱛᱩ ᱪᱟᱹᱠᱨᱤ ᱵᱟᱹᱠᱨᱤ ᱠᱚᱨᱮ ᱦᱚᱸ ᱥᱮᱭ ᱡᱟᱦᱟᱱᱟᱜ ᱵᱟᱝᱞᱟ ᱯᱟᱹᱨᱥᱤ ᱥᱮ ᱮᱢᱱᱤ ᱤᱭᱟᱹ ᱮᱴᱟᱜ ᱯᱟᱹᱨᱥᱤ ᱠᱚᱛᱮ ᱩᱱᱟᱹᱜ ᱵᱟᱝ ᱦᱩᱭᱩᱜ ᱜᱮ᱾ ᱤᱝᱞᱤᱥ ᱯᱟᱹᱨᱥᱤ ᱜᱮ ᱢᱮᱱ ᱥᱟᱜ ᱢᱮ ᱢᱟᱱᱮ ᱟᱥᱚᱞᱟᱜ ᱠᱟᱱᱟ ᱥᱮ᱾
ᱦᱮᱸ ᱦᱮᱸ ᱦᱮᱸ᱾
ᱛᱟᱯᱚᱛᱮ ᱰᱟᱠᱛᱟᱨᱚᱜ ᱟᱢ ᱟᱨ ᱤᱧᱡᱤᱱᱤᱭᱟᱨᱚᱜ ᱤᱧᱡᱤᱱᱤᱭᱟᱨ ᱜᱮᱢ ᱯᱟᱲᱦᱟᱜ ᱡᱟᱦᱟᱸᱭ ᱜᱮ ᱚᱱᱟ ᱠᱚᱫᱚ ᱠᱤᱱᱛᱩ ᱥᱮᱭ ᱤᱝᱞᱤᱥ ᱯᱟᱹᱨᱥᱤ ᱪᱷᱟᱲᱟ ᱵᱟᱝ ᱦᱩᱭᱩᱜᱼᱟ᱾ ᱟᱨ ᱦᱚᱸᱜᱼᱚᱭ ᱡᱮ ᱟᱵᱚ ᱮᱸ ᱠᱟᱹᱴᱤᱡ ᱜᱤᱫᱽᱨᱟᱹ ᱠᱚ ᱡᱚ ᱠᱷᱚᱱ ᱜᱮ ᱮᱴᱟᱜ ᱯᱟᱹᱨᱥᱤ ᱛᱮᱵᱚᱱ ᱥᱮᱬᱟ ᱟᱠᱚᱣᱟ ᱥᱮ ᱩᱱᱠᱩ ᱠᱤᱱᱛᱩ ᱟᱹᱰᱤ ᱡᱚᱴᱤᱞ ᱠᱚ ᱟᱹᱭᱠᱟᱹᱣᱟ᱾
ᱟᱹᱭᱠᱟᱹᱣᱟᱠᱚ ᱦᱮᱸ ᱦᱮᱸ, ᱡᱟᱦᱟᱸᱭ ᱫᱚ ᱟᱫᱚ ᱫᱚᱟ ᱯᱳᱭᱞᱳ ᱠᱷᱚᱱᱟᱜ ᱜᱮ ᱟ ᱚᱱᱠᱟ ᱪᱤᱠᱤ ᱛᱮᱠᱚ ᱥᱮᱬᱟ ᱟᱹᱜᱩ ᱠᱟᱫᱟ ᱩᱱᱠᱩ ᱫᱚ ᱦᱮᱸ ᱵᱮᱥ ᱛᱮᱠᱚ ᱵᱩᱡᱷᱟᱹᱣᱟ ᱮᱨᱯᱚᱨ ᱱᱤᱭᱟᱹ ᱥᱚᱢᱚᱭ ᱛᱮ ᱧᱮᱞᱚᱜ ᱠᱟᱱᱟ ᱵᱮᱥᱤᱨ ᱵᱷᱟᱜᱽ ᱜᱮ ᱢᱟᱱᱮ ᱠᱤᱪᱷᱩ ᱦᱚᱲ ᱫᱚ ᱢᱮᱱᱟᱜ ᱠᱚᱣᱟ ᱡᱮ ᱦᱚᱭ ᱡᱮ ᱦᱚᱸ ᱡᱮ ᱤᱧ ᱫᱚ ᱪᱤᱠᱤ ᱛᱤᱧ ᱯᱟᱲᱦᱟᱜᱼᱟ ᱱᱚᱝᱠᱟ ᱢᱤᱫᱴᱟᱝ ᱢᱟᱱᱚᱥᱤᱠᱚ ᱛᱟᱦᱮᱱ ᱛᱟᱠᱚᱣᱟ ᱡᱮ ᱱᱤᱡᱮᱛᱮ ᱠᱷᱚᱱ ᱯᱟᱲᱦᱟᱜ ᱥᱟᱱᱟᱭᱮᱫ ᱠᱚᱣᱟ ᱟᱨ ᱠᱤᱪᱷᱩ ᱦᱚᱲ ᱫᱚᱠᱚ ᱛᱟᱦᱮᱱᱟ ᱥᱮ ᱡᱮ ᱵᱟᱝ ᱢᱟᱱᱮ ᱟᱭᱳ ᱵᱟᱵᱟ ᱜᱮ ᱚᱱᱠᱟᱱ ᱠᱚ ᱛᱟᱦᱮᱱᱟᱠᱚ ᱡᱮ ᱞᱟᱹᱭᱟᱠᱚ ᱡᱮ ᱵᱟᱝ ᱪᱤᱠᱤ ᱛᱮᱫᱚ ᱟᱞᱚᱢ ᱯᱟᱲᱦᱟᱜᱼᱟ, ᱱᱚᱣᱟᱛᱮ ᱤᱝᱞᱤᱥ ᱢᱤᱰᱤᱭᱟᱢ ᱞᱮ ᱵᱷᱚᱨᱛᱤ ᱢᱮᱭᱟ ᱥᱮ ᱡᱟᱦᱟᱱᱟᱜ ᱜᱮ ᱟᱠᱚᱣᱟᱜ ᱟᱹᱠᱤᱱ ᱟᱹᱠᱤᱱ ᱜᱮᱠᱤᱱ ᱮ ᱨᱚᱯᱚᱲ ᱡᱚᱱᱟ ᱟᱠᱤᱱ ᱡᱮ ᱠᱟ ᱜᱤᱫᱽᱨᱟᱹ ᱫᱚ᱾ ᱤᱝᱞᱤᱥ ᱢᱤᱰᱤᱭᱟᱢ ᱨᱮᱞᱟᱝ ᱵᱷᱚᱨᱛᱤᱭᱭᱟ ᱥᱮ ᱵᱮᱝᱜᱚᱞᱤ ᱢᱰᱤᱭᱟᱢ ᱨᱮᱞᱟᱝ ᱵᱷᱚᱨᱛᱤᱭᱭᱟ ᱚᱱᱟ ᱪᱤᱠᱤ ᱥᱮᱫ ᱫᱚ ᱟᱫᱚ ᱩᱱᱟᱹᱜ ᱵᱤᱥᱤ ᱠᱟᱛᱷᱟ ᱠᱚᱫᱚ ᱩᱱᱫᱤᱱ ᱞᱮᱠᱟ ᱫᱚ ᱵᱟᱠᱚ ᱞᱟᱹᱭ ᱜᱮᱭᱟ᱾
ᱟᱹᱰᱤ ᱟᱢᱫᱟ ᱟᱛᱳ ᱨᱮ ᱟᱵᱚᱣᱟᱜ ᱟᱹᱛᱳ ᱡᱩᱫᱤ ᱵᱚᱱ ᱤᱭᱟᱹᱭᱟ ᱞᱟᱦᱟ ᱤᱫᱤᱭᱟᱵᱚᱱ, ᱟᱛᱳ ᱨᱮ ᱛᱟᱦᱞᱮ ᱡᱚᱛᱚ ᱦᱚᱲ ᱥᱮᱪᱮᱫ ᱞᱟᱹᱠᱛᱤ ᱢᱮᱱᱟᱜᱼᱟ᱾ ᱵᱟᱝᱠᱷᱟᱱ ᱟᱛᱩ ᱵᱟᱝ ᱞᱟᱦᱟᱜᱼᱟ᱾ ᱚᱱᱠᱟᱜᱮ ᱥᱚᱢᱟᱡᱽ ᱡᱩᱫᱤ ᱵᱚᱱ ᱞᱟᱦᱟ ᱤᱫᱤᱭᱟ ᱛᱟᱦᱞᱮ ᱠᱤᱱᱛᱩ ᱥᱚᱢᱟᱡᱽ ᱨᱮᱱᱟᱜ ᱢᱟᱱᱮ ᱡᱟᱱᱟᱢ ᱟᱲᱟᱝ ᱛᱮ ᱥᱮᱪᱮᱫ ᱞᱟᱹᱠᱛᱤ ᱢᱮᱱᱟᱜᱼᱟ᱾ ᱦᱚᱸᱜᱼᱚᱭ ᱡᱮ ᱟᱵᱚ ᱡᱩᱫᱤ ᱡᱟᱦᱟᱸᱭ ᱜᱤᱫᱽᱨᱟᱹ ᱡᱷᱚᱛᱚ ᱜᱤᱫᱽᱨᱟᱹᱢ ᱯᱟᱲᱦᱟᱣᱮᱜ ᱠᱚᱣᱟ ᱟᱢᱫᱟ ᱜᱤᱫᱽᱨᱟᱹᱢ ᱯᱟᱲᱦᱟᱣᱮᱜ ᱠᱚᱣᱟ ᱴᱤᱭᱩᱥᱮᱱ, ᱟᱹᱰᱤ ᱜᱤᱫᱽᱨᱟᱹ ᱜᱮ ᱚᱱᱟ ᱵᱟᱝᱞᱟ ᱯᱟᱹᱨᱥᱤ ᱵᱟᱝᱠᱚ ᱵᱩᱡᱽ ᱫᱟᱲᱮᱭᱟᱜᱼᱟ᱾ ᱥᱮ ᱮᱴᱟᱜ ᱡᱟᱦᱟᱸ ᱟᱥᱟᱢᱤᱭᱟᱹ ᱥᱮ ᱩᱲᱤᱭᱟ ᱯᱟᱹᱨᱥᱤ ᱵᱟᱝᱠᱚ ᱵᱩᱡᱽ ᱫᱟᱲᱮᱜ ᱜᱮᱭᱟ᱾ ᱟᱫᱚ ᱩᱱᱠᱩ ᱫᱚ ᱠᱤᱱᱛᱩ ᱡᱚᱠᱷᱚᱱ ᱜᱮ ᱚᱞᱚᱜ ᱯᱟᱲᱦᱟᱣ ᱢᱟᱛᱚ ᱡᱟᱦᱟᱸᱭ ᱜᱮ ᱪᱟᱯ ᱠᱟᱛᱮ ᱢᱟ ᱵᱟᱝ ᱜᱟᱱᱚᱜ ᱜᱮ᱾ ᱪᱟᱯ ᱛᱮᱫᱚ ᱥᱮᱬᱟ ᱪᱚ ᱜᱮ ᱵᱟᱝ ᱜᱚᱞᱟᱱᱚᱜ-ᱟ, ᱩᱱᱤ ᱚᱱᱟᱨᱮ ᱥᱤᱵᱤᱞ ᱥᱚᱲᱚᱢᱮ ᱧᱟᱢ ᱢᱟ ᱛᱟᱦᱚᱞᱮ ᱯᱟᱲᱦᱟᱜᱼ ᱟᱭ᱾ ᱛᱟᱦᱚᱞᱮ ᱟᱫᱚ ᱚᱱᱮ ᱡᱮ ᱵᱟᱭ ᱵᱩᱷᱟᱹᱣ ᱫᱟᱲᱮᱭᱟᱜᱼᱟ ᱛᱟᱦᱚᱞᱮ ᱩᱱᱤᱫᱚ ᱟᱱᱟᱴ ᱜᱮ ᱵᱟᱭ ᱟᱹᱭᱠᱟᱹᱣᱟᱭ ᱟᱫᱚ ᱡᱟᱹᱱᱤᱡ ᱤᱧ ᱢᱚᱱᱮ ᱤᱧ ᱡᱟᱱᱟᱢ ᱟᱲᱟᱝ ᱛᱮ ᱡᱩᱫᱤ ᱵᱚᱱ ᱥᱮᱪᱮᱫ ᱠᱚᱜᱼᱟ ᱚᱱᱟ ᱟᱹᱭᱠᱟᱹᱣ ᱛᱮ ᱵᱟᱝ ᱦᱩᱭ ᱠᱚᱜᱼᱟ᱾ ᱟᱛᱳ ᱯᱟᱲᱟᱨ ᱨᱮ ᱦᱚᱸᱜᱼᱚᱭ ᱱᱩᱱᱟᱹᱜ ᱡᱮ ᱚᱞᱚᱜ ᱯᱟᱲᱦᱟᱜ ᱠᱚ ᱵᱟᱹᱜᱤᱭ ᱫᱟ ᱱᱚᱣᱟ ᱡᱤᱱᱤ ᱠᱚᱢ ᱠᱚᱜ-ᱟ, ᱦᱳᱭ ᱛᱚ ᱱᱚᱣᱟ ᱠᱷᱚᱱ ᱫᱚ ᱡᱟᱥ ᱛᱤ ᱵᱚᱱ ᱥᱮᱪᱮᱫ ᱠᱚᱜ-ᱟ ᱡᱟᱱᱤᱡ᱾
ᱟᱫᱚ ᱱᱮᱛᱟᱨ ᱫᱚ ᱫᱟ ᱚᱱᱮ ᱚᱝᱠᱟ ᱟᱫᱚ ᱯᱟᱲᱦᱟᱣ ᱦᱚᱸ ᱱᱮᱛᱟᱨ ᱫᱚ ᱩᱱᱟᱹᱜ ᱜᱤᱫᱽᱨᱟᱹ ᱦᱚᱸ ᱱᱚᱝᱠᱟ ᱵᱟᱠᱚ ᱯᱟᱲᱦᱟᱜ ᱞᱟᱹᱜᱤᱫᱚᱜ ᱠᱟᱱᱟ ᱠᱚ ᱟᱨ ᱡᱟᱦᱟᱸᱭ ᱠᱚᱠᱚ ᱯᱟᱲᱦᱟᱜ ᱞᱟᱹᱜᱤᱫᱚᱜ ᱠᱟᱱᱟ ᱠᱚ ᱩᱱᱟᱹᱜ ᱦᱚᱸ ᱵᱟᱝ ᱠᱚᱢ ᱜᱟᱱ ᱜᱮ᱾ ᱟᱫᱚ ᱚᱱᱟ ᱜᱮ ᱟᱫᱚ ᱚᱱᱟ ᱫᱚ ᱞᱟᱹᱭ ᱵᱩᱡᱷᱟᱹᱣ ᱫᱚ ᱢᱟᱱᱮ ᱱᱤᱭᱟᱹ ᱥᱚᱢᱚᱭ ᱫᱚ ᱟᱫᱚ ᱚᱝᱠᱟ ᱫᱚ ᱵᱟᱝ ᱦᱩᱭᱩᱜ ᱠᱟᱱᱟ ᱥᱮ᱾ ᱢᱟᱱᱮ ᱦᱚᱸ ᱞᱟᱹᱭ ᱠᱟᱛᱮ ᱨᱮᱦᱚᱸ ᱟᱫᱚ ᱦᱚᱲ ᱫᱚ ᱵᱟᱠ ᱠᱚ ᱵᱩᱡᱷᱟᱹᱣ ᱮᱫᱟ ᱩᱱᱟᱹᱜ ᱫᱚ ᱟᱠᱚᱣᱟᱜ ᱡᱟᱦᱟᱸᱱ ᱡᱟᱦᱟᱸᱱ ᱢᱚᱨᱡᱤ ᱦᱩᱭᱩᱜ ᱠᱟᱱᱟ ᱚᱱᱟ ᱜᱮᱠᱚ ᱠᱚᱨᱟᱣ ᱮᱫᱟ ᱠᱚ ᱚᱱᱮ ᱚᱝᱠᱟ ᱜᱮ᱿
ᱟᱵᱚᱣᱟᱜ ᱫᱚ ᱪᱮᱞᱠᱟᱜ ᱠᱟᱱᱟ ᱟᱵᱚ ᱫᱚ ᱟᱹᱰᱤ ᱨᱚᱠᱚᱢ ᱟᱱᱟᱴ ᱨᱮᱵᱚᱱ ᱯᱟᱲᱟᱜ ᱠᱟᱱᱟ, ᱪᱮᱫ ᱞᱮᱠᱟ ᱡᱟᱦᱟᱸᱭ ᱟᱵᱚ ᱥᱟᱶ ᱛᱟ ᱨᱤᱱ ᱦᱚᱲ ᱡᱟᱦᱟᱸᱭ ᱡᱩᱫᱤ ᱜᱤᱫᱽᱨᱟᱹ ᱠᱚ ᱵᱷᱟᱜᱮ ᱛᱟᱠᱚᱣᱟ ᱠᱚ ᱯᱟᱲᱦᱟᱣ ᱫᱟᱲᱮᱜ ᱟᱠᱚ ᱦᱚᱭ ᱛᱚ ᱮᱢᱚᱱ ᱴᱮᱞᱮᱱᱴ ᱜᱤᱫᱽᱨᱟᱹ ᱦᱚᱸᱠᱚ ᱛᱟᱸᱦᱮᱱ ᱜᱮᱭᱟ ᱰᱟᱠᱛᱟᱨ ᱟᱨ ᱤᱧᱡᱤᱱᱤᱭᱟᱨ ᱥᱮᱫ ᱠᱚ ᱯᱟᱲᱦᱟᱣ ᱫᱟᱲᱮᱜ ᱠᱤᱱᱛᱩ ᱩᱝᱠᱩ ᱚᱲᱟᱜ ᱦᱚᱲ ᱚᱱᱟ ᱯᱚᱭᱥᱟ ᱵᱟᱝᱠᱚ ᱮᱢ ᱫᱟᱲᱮᱜ ᱜᱮᱭᱟ ᱠᱟᱹᱣᱰᱤ ᱠᱚ ᱚᱵᱷᱟᱯᱚᱜ-ᱟ᱾ ᱟᱨ ᱡᱟᱦᱟᱸ ᱡᱩᱫᱤ ᱚᱱᱠᱟᱱ ᱦᱮᱸ ᱜᱤᱫᱽᱨᱟᱹ ᱠᱟᱹᱣᱰᱤ ᱚᱲᱟᱜ ᱨᱮᱱ ᱦᱮᱸ ᱠᱟᱹᱣᱰᱤ ᱦᱮᱱᱟᱜ ᱛᱟᱠᱚᱣᱟ ᱟᱠᱚ ᱠᱚ ᱡᱷᱚᱛᱚ ᱠᱚ ᱯᱚᱨᱤᱵᱟᱨ ᱵᱷᱟᱜᱮ ᱛᱟᱠᱚᱣᱟ ᱩᱱᱠᱩ ᱜᱤᱫᱽᱨᱟᱹ ᱚᱱᱟ ᱞᱟᱭᱤᱱ ᱨᱮ ᱵᱟᱠᱚ ᱯᱟᱲᱦᱟᱜ ᱜᱮᱭᱟ᱾ ᱟᱵᱚ ᱠᱤᱱᱛᱩ ᱦᱚᱸᱜ-ᱚ ᱱᱤᱭᱟᱹ ᱠᱤᱱᱛᱩ ᱟᱹᱰᱤ ᱟᱱᱟᱴ ᱜᱮ ᱦᱤᱡᱩᱜ ᱠᱟᱱ ᱜᱮᱭᱟᱹᱧ ᱧᱮᱞ ᱤᱫᱤᱜ ᱜᱤᱭᱟᱹᱧ ᱮᱠᱷᱚᱱᱚ᱾
ᱦᱮᱸ ᱵᱟ ᱟᱞᱮ ᱥᱮᱫ ᱦᱚᱸ ᱱᱚᱝᱠᱟ ᱱᱚᱣᱟ ᱫᱚ ᱢᱮᱱᱟᱜ ᱜᱮᱭᱟ ᱱᱚᱝᱠᱟ ᱜᱮ ᱠᱟᱹᱣᱰᱤ ᱠᱚ ᱡᱟᱦᱟᱸᱭᱟᱜ ᱢᱮᱱᱟᱜ ᱛᱟᱠᱚᱣᱟ ᱩᱝᱠᱩ ᱫᱚ ᱚᱱᱟ ᱫᱚ ᱚᱱᱟ ᱨᱮᱱᱟᱜ ᱫᱚ ᱢᱟᱱᱮ ᱢᱚᱱᱮ ᱵᱟᱹᱱᱩᱜ ᱛᱟᱠᱚᱣᱟ ᱯᱟᱲᱦᱟᱣ ᱨᱮᱱᱟᱜ ᱫᱚ ᱟᱨ ᱡᱟᱦᱟᱸᱭᱟᱜ ᱵᱟᱹᱱᱩᱜ ᱛᱟᱠᱚᱣᱟ ᱟᱫᱚ ᱩᱝᱠᱩ ᱫᱚ ᱠᱷᱩᱵ ᱡᱳᱨᱜᱮ ᱯᱟᱲᱦᱟᱜ ᱫᱚ ᱥᱟᱱᱟ ᱠᱚᱜᱮᱭᱟ ᱟᱫᱚ ᱵᱟᱹᱱᱩᱜ ᱛᱟᱠᱚᱣᱟ ᱟᱫᱚ ᱱᱚᱭᱟ ᱥᱚᱢᱚᱭ ᱫᱚ ᱮᱢᱚᱱ ᱢᱤᱫᱴᱟᱹᱱ ᱡᱩᱜ ᱦᱮᱜ ᱠᱟᱱᱟ ᱫᱟᱸ ᱡᱚᱸ ᱡᱩᱫᱤ ᱡᱟᱦᱟᱸᱭᱟᱜ ᱚᱱᱟ ᱵᱟᱹᱱᱩᱜ ᱛᱟᱭᱟ ᱟᱫᱚ ᱩᱱᱤ ᱫᱚ ᱢᱟᱱᱮ ᱱᱚᱣᱟ ᱤᱭᱟᱹ ᱨᱮᱫᱚ ᱢᱟᱱᱮ ᱠᱳᱱᱳ ᱢᱚᱨᱡᱟᱫᱟ ᱩᱱᱟᱹᱜ ᱵᱟ ᱠᱚ ᱮᱢᱟᱭ ᱜᱮᱭᱟ ᱥᱮ ᱵᱟᱹᱱᱩᱜ ᱛᱟᱠᱚᱣᱟ ᱱᱚᱝᱠᱟ ᱦᱮᱡ ᱠᱟᱱᱟ ᱥᱮ ᱢᱤᱫᱴᱟᱝ ᱥᱚᱢᱟᱡᱽ ᱴᱟ?
ᱦᱮᱸ ᱟᱨ ᱦᱚᱸᱜ-ᱚᱭ ᱡᱮ ᱚᱞᱚᱜ ᱯᱟᱲᱦᱟᱣ ᱨᱮ ᱚᱞᱚᱜ ᱯᱟᱲᱦᱟᱣ ᱜᱤᱫᱽᱨᱟᱹ ᱱᱚᱝᱠᱟᱱ ᱚᱵᱚᱥᱛᱟᱭ ᱵᱩᱡᱽ ᱞᱮᱠᱷᱟᱱ ᱥᱮᱬᱟᱭᱟᱭ, ᱡᱟᱦᱟᱸᱭ ᱜᱤᱫᱽᱨᱟᱹ ᱫᱚ ᱚᱵᱷᱟᱵᱽ ᱡᱤᱱᱤᱥ ᱵᱟᱭ ᱵᱩᱡᱷᱟᱹᱣᱟ ᱚᱲᱟᱜ ᱨᱮᱫᱚ ᱛᱤᱱᱟᱹᱜ ᱠᱚᱥᱴᱚ ᱠᱚ ᱯᱟᱲᱦᱟᱣᱟᱹᱧ ᱠᱟᱱᱟ ᱱᱚᱣᱟ ᱡᱤᱱᱤᱥ ᱡᱩᱫᱤ ᱵᱟᱭ ᱵᱩᱡᱷᱟᱹᱣᱟ ᱩᱱᱤ ᱜᱤᱫᱽᱟᱹᱨᱟᱹ ᱫᱚ ᱚᱞᱚᱜ ᱯᱟᱲᱦᱟᱜ ᱵᱟᱭ ᱥᱮᱸᱬᱟᱭᱟ ᱚᱱᱟ ᱚᱵᱷᱟᱵᱽ ᱥᱮᱬᱟ ᱫᱚᱨᱠᱟᱨ ᱟᱨ ᱚᱵᱷᱟᱵ ᱫᱚ ᱠᱤᱱᱛᱩ ᱟᱸᱻ ᱡᱟᱦᱟᱸ ᱮᱠᱷᱮᱱ ᱯᱚᱠᱮᱴ ᱥᱮ ᱮᱠᱷᱮᱱ ᱢᱟᱹᱱᱤ ᱯᱟᱥ ᱨᱮᱜᱮ ᱦᱮᱱᱟᱸᱜ-ᱟ᱾ ᱵᱟᱠᱷᱟᱱ ᱫᱚ ᱚᱲᱟᱜ ᱚᱵᱷᱟᱵᱽ ᱫᱚ ᱵᱟᱝ ᱥᱮᱬᱟᱜ ᱜᱮᱭᱟ, ᱟᱞᱮ ᱦᱚᱸ ᱚᱞᱚᱜ ᱯᱟᱲᱦᱟᱣ ᱥᱮᱬᱟ ᱠᱟᱫᱟ ᱡᱚᱠᱷᱚᱱ ᱜᱮ ᱢᱤᱫᱴᱟᱝ ᱩᱭᱦᱟᱹᱨ ᱛᱟᱸᱦᱮᱱᱟ ᱡᱮᱧ ᱯᱟᱲᱦᱟᱜ ᱠᱟᱱᱟ ᱚᱲᱟᱜ ᱨᱮ ᱟᱰᱤ ᱠᱚᱥᱴᱚ ᱛᱮᱠᱚ ᱯᱟᱲᱦᱟᱣ ᱤᱧ ᱠᱟᱱᱟ ᱛᱟᱦᱚᱞᱮ ᱟᱢ ᱢᱤᱫᱴᱟᱝ ᱚᱴᱳᱢᱮᱴᱤᱠ ᱯᱟᱲᱦᱟᱣ ᱨᱮᱢ ᱢᱚᱱᱮᱭᱟ ᱟᱨ ᱡᱩᱫᱤ ᱚᱱᱟ ᱵᱟᱝ ᱛᱟᱸᱦᱮᱱᱟ ᱩᱭᱦᱟᱹᱨ ᱛᱟᱦᱚᱞᱮ ᱟᱢ ᱫᱚ ᱚᱦᱚᱢ ᱯᱟᱲᱦᱟᱣ ᱠᱚᱜ-ᱟ, ᱡᱟᱦᱟᱸᱭ ᱚᱱᱟ ᱦᱩᱭᱩᱜ ᱠᱟᱱᱟ ᱠᱤᱥᱟᱹᱲ ᱠᱚᱨᱤᱱ ᱜᱤᱫᱽᱨᱟᱹ ᱩᱝᱠᱩ ᱫᱚ ᱚᱱᱟ ᱵᱟᱭ ᱛᱟᱦᱮᱸᱱ ᱛᱟᱠᱚᱣᱟ ᱛᱚ ᱵᱟᱝᱠᱚ ᱯᱟᱲᱦᱟᱣ ᱫᱟᱲᱮᱜ ᱜᱮᱭᱟ᱾
ᱟᱨ ᱩᱸ ᱱᱮᱛᱟᱨ ᱫᱚ ᱚᱱᱮ ᱚᱝᱠᱟ ᱜᱮ ᱟᱫᱚ ᱩᱝᱠᱩ ᱡᱟᱦᱟᱸ ᱠᱟᱹᱣᱰᱤ ᱢᱮᱱᱟᱜ ᱛᱟᱠᱚᱣᱟ ᱩᱝᱠᱩ ᱩᱰᱟᱹᱝ ᱜᱤᱫᱽᱨᱟᱹ ᱦᱮᱸ ᱮᱛᱚ ᱢᱟᱱᱮ ᱪᱮᱜ ᱤᱧ ᱞᱟᱹᱭᱟ ᱢᱟᱱᱮ ᱮᱢᱚᱱ ᱵᱷᱟᱵᱛᱮ ᱥᱤᱠᱠᱷᱟ ᱠᱚ ᱮᱢᱟ ᱠᱚ ᱠᱟᱱ ᱡᱮ ᱟᱢ ᱡᱟᱦᱟᱸᱢ ᱠᱷᱚᱠᱚᱭᱟ ᱚᱱᱟ ᱜᱮ ᱚᱱᱟ ᱜᱮᱢ ᱧᱟᱢᱟ ᱥᱮ ᱚᱝᱠᱟ ᱠᱤᱪᱷᱩ ᱠᱚ ᱞᱟᱹᱭ ᱜᱮᱭᱟ ᱥᱮ ᱠᱤᱪᱷᱩ ᱯᱷᱮᱢᱮᱞᱤ ᱨᱮᱱ ᱟᱭᱳ-ᱵᱟᱵᱟ ᱦᱚᱸᱠᱚ ᱞᱟᱹᱭ ᱜᱮᱭᱟ ᱠᱚ ᱡᱮ ᱡᱟᱦᱟᱸ ᱜᱮ ᱠᱚᱠᱚᱭ ᱠᱟᱱᱟ ᱚᱱᱟ ᱜᱮᱞᱟᱝ ᱮᱢᱟᱭᱟ ᱮᱱᱠᱷᱟᱱ ᱜᱮ ᱪᱮᱫ ᱦᱚᱸ ᱵᱟᱭ ᱪᱤᱠᱟᱹ ᱵᱟᱲᱟᱭᱟ ᱥᱮ ᱡᱟᱦᱟᱸ ᱜᱮᱞᱟᱝ ᱢᱮᱛᱟᱭᱟ ᱚᱱᱟ ᱜᱮ ᱟᱸᱡᱚᱢᱟᱭ᱾ ᱱᱚᱸᱜ-ᱱᱚᱝᱠᱟ ᱡᱟᱦᱟᱸᱭ ᱯᱚᱨᱤᱥᱛᱷᱤᱛᱤ ᱨᱮ ᱡᱮ ᱮᱢᱟᱭᱟᱝ ᱡᱷᱚᱛᱚ ᱠᱤᱪᱷᱩ ᱜᱮ ᱡᱟᱦᱟᱸ ᱜᱮ ᱠᱚᱠᱚᱭᱟ ᱟᱫᱚ ᱛᱟᱦᱚᱞᱮ ᱮᱱᱠᱷᱟᱱ ᱪᱮᱫ ᱦᱚᱸ ᱵᱟᱭ ᱞᱟᱹᱭᱟ ᱠᱤᱱᱛᱩ ᱱᱚᱣᱟ ᱫᱚ ᱠᱚᱨᱟᱣ ᱫᱚ ᱩᱪᱤᱛ ᱵᱟᱝ ᱠᱟᱱᱟ, ᱩᱱᱤ ᱜᱤᱫᱽᱨᱟᱹ ᱡᱚᱛᱚ ᱠᱷᱚᱱᱟ ᱵᱟᱭ ᱵᱩᱡᱷᱟᱹᱣᱟ ᱱᱚᱣᱟ ᱠᱟᱹᱣᱲᱤ ᱨᱮᱱᱟᱜ ᱢᱟᱱᱮ ᱪᱮᱫ ᱢᱚᱨᱡᱟᱫᱟ ᱴᱟᱜ ᱪᱮᱫ ᱛᱤᱱᱟᱹᱜ ᱵᱟᱹᱲᱳᱣᱟ ᱥᱮ ᱛᱤᱱᱟᱹᱜ ᱪᱮᱜ ᱢᱮᱱᱟᱜ-ᱟ ᱦᱚᱲᱟᱜ ᱵᱟᱹᱱᱩᱜ ᱛᱟᱠᱚᱣᱟ ᱡᱟᱦᱟᱸ ᱩᱝᱠᱩ ᱪᱮᱜᱠᱟ ᱠᱚ ᱤᱭᱟᱹ ᱟᱹᱭᱠᱟᱹᱣ ᱫᱟᱠᱚ ᱥᱮ ᱡᱟᱦᱟᱸᱭ ᱢᱮᱱᱟᱜ ᱛᱟᱠᱚᱣᱟ ᱩᱝᱠᱩ ᱪᱮᱜ ᱠᱟᱠᱚ ᱟᱭᱠᱟᱹᱣ ᱫᱟ ᱚᱱᱟ ᱵᱩᱡᱽ ᱫᱚᱨᱠᱟᱨ᱾
ᱦᱮᱸ ᱚᱱᱟ ᱢᱟ ᱟᱹᱰᱤ ᱫᱟᱢᱟᱱ ᱠᱟᱛᱷᱟ ᱜᱮ ᱠᱟᱱᱟ ᱟᱢ ᱞᱟᱹᱭ ᱠᱟᱫᱟ᱾ ᱟᱫᱚ ᱦᱚᱸᱜ-ᱚ ᱱᱤᱭᱟᱹ ᱫᱚ ᱫᱚᱨᱠᱟᱨ ᱜᱮ ᱠᱟᱱᱟ ᱡᱷᱚᱛᱚ ᱦᱚᱲᱟᱜ ᱜᱮ ᱚᱵᱷᱟᱵᱽ ᱚ ᱥᱤᱠᱠᱷᱟ ᱫᱚ᱾ ᱟᱫᱚ ᱱᱚᱣᱟ ᱵᱟᱝᱠᱷᱟᱱ ᱢᱟ ᱟᱵᱚ ᱚᱦᱚᱵᱚᱱ ᱥᱮᱪᱮᱫ ᱠᱚᱜᱼᱟ ᱾
ᱦᱮᱸ ᱦᱮᱸ ᱡᱟᱦᱟᱸ ᱜᱤᱫᱽᱨᱟᱹ ᱜᱮ ᱡᱩᱫᱤ ᱯᱩᱭᱞᱳ ᱠᱷᱚᱱᱟᱜ ᱜᱮ ᱡᱩ ᱡᱩᱫᱤ ᱵᱟᱲᱟᱭ ᱤᱫᱤᱭᱫᱟ ᱡᱮ ᱱᱚ ᱟᱭᱳ ᱵᱟᱵᱟᱜ ᱱᱤᱱᱟᱹᱜ ᱢᱮᱱᱟᱜᱼᱟ ᱤᱧ ᱛᱟᱦᱮᱸ ᱫᱟᱲᱮᱭᱟᱜᱼᱟ ᱤᱧᱟᱹᱜ ᱯᱩᱨᱟᱹ ᱥᱩᱠᱛᱮ ᱫᱤᱱ ᱵᱟᱝ ᱪᱟᱞᱟᱜ ᱛᱤᱧᱟᱹ ᱱᱚᱸᱜᱼᱚᱭ ᱱᱚᱝᱠᱟ ᱡᱟᱦᱟᱸ ᱢᱚᱱᱳᱵᱷᱟᱵ ᱛᱟᱦᱮᱸᱱᱟ ᱩᱱᱤ ᱛᱮᱫᱚ ᱟᱫᱚ ᱯᱚᱨᱮ ᱛᱮᱫᱚ ᱠᱚᱨᱟᱣ ᱫᱚ ᱪᱮᱫ ᱦᱚᱸ ᱠᱚᱨᱟᱣ ᱨᱮᱱᱟᱜ ᱩᱪᱤᱛ ᱢᱟᱱᱮ ᱪᱮᱫ ᱦᱚᱸ ᱵᱟᱝ ᱪᱤ ᱠᱟᱹ ᱫᱟᱲᱮᱟᱭ ᱛᱚᱠᱷᱚᱱ ᱫᱚ ᱟᱫᱚ ᱩᱱᱤ ᱡᱮ ᱩᱱᱤᱭᱟᱜ ᱵᱚᱦᱚᱜ ᱨᱮ ᱡᱮ ᱢᱤᱫᱴᱟᱝ ᱢᱟᱭᱤᱱᱰᱥᱮᱴ ᱵᱚᱞᱚᱣ ᱠᱟᱱᱟ ᱡᱮ ᱱᱚᱣᱟ ᱡᱚᱠᱷᱚᱱ ᱜᱮ ᱠᱷᱚᱠᱚᱭᱢ ᱡᱟᱦᱟᱸᱱᱟᱜ ᱜᱮ ᱛᱚᱠᱷᱚᱱ ᱜᱤᱧ ᱧᱟᱢᱟ ᱾ ᱟᱫᱚ ᱚᱱᱠᱟ ᱜᱮ ᱩᱱᱤ ᱦᱚᱸ ᱯᱚᱨᱮ ᱛᱮᱦᱚᱸᱫᱚ ᱚᱱᱠᱟ ᱤᱫᱤᱜᱼᱟᱭ ᱾
ᱟᱫᱚ ᱢᱮᱱ ᱠᱟᱛᱷᱟ ᱫᱚ ᱦᱚᱸᱜᱼᱚ ᱱᱤᱭᱟᱹ ᱥᱮᱪᱮᱫ ᱟᱵᱚ ᱡᱮ ᱡᱮ ᱚᱞᱚᱜ ᱯᱟᱲᱦᱟᱣ ᱫᱚ ᱠᱤᱱᱛᱩ ᱡᱮ ᱤᱧ ᱠᱟᱹᱢᱤᱢᱟᱹᱧ ᱱᱚᱣᱟ ᱤᱫᱤ ᱠᱟᱛᱮ ᱜᱮ ᱥᱮᱪᱮᱫ ᱞᱟᱹᱠᱛᱤ ᱱᱚᱣᱟ ᱫᱚ ᱵᱟᱝ ᱠᱟᱱᱟ ᱾ ᱟᱵᱚ ᱫᱚ ᱚᱞᱚᱜ ᱯᱟᱲᱦᱟᱣ ᱠᱤᱱᱛᱩ ᱵᱷᱟᱜᱮ ᱢᱚᱱᱫᱚᱭ ᱩᱭᱦᱟᱹᱨᱟᱵᱚᱱᱟ ᱩᱭᱦᱟᱹᱨᱮ ᱛᱮᱭᱟᱨᱟᱵᱚᱱᱟ ᱾
ᱦᱮᱸ ᱦᱮᱸ ᱦᱮᱸ ᱾
ᱯᱟᱲᱦᱟᱣ ᱫᱚ ᱠᱤᱱᱛᱩ ᱡᱮ ᱤᱧ ᱠᱟᱹᱢᱤ ᱜᱤᱭᱟᱹᱧ ᱥᱮ ᱠᱟᱹᱢᱤ ᱠᱷᱟᱹᱛᱤᱨ ᱜᱮ ᱱᱚᱣᱟ ᱤᱫᱤ ᱠᱟᱛᱮ ᱫᱚ ᱵᱟᱝ ᱟᱸ ᱚ ᱵᱚᱠᱟ ᱦᱚᱲ ᱡᱮᱢᱚᱱ ᱢᱟᱱᱮ ᱚᱞᱚᱜ ᱯᱟᱲᱦᱟᱜ ᱵᱟᱝ ᱠᱚ ᱵᱟᱲᱟᱭᱟ ᱱᱩᱠᱩ ᱡᱟᱦᱟᱸᱭᱮᱢ ᱢᱮᱛᱟᱭᱟ ᱚᱱᱛᱮ ᱜᱮ ᱪᱟᱞᱟᱜᱼ ᱟᱭ ᱾ ᱠᱤᱱᱛᱩ ᱟᱵᱚ ᱚᱞᱚᱜ ᱯᱟᱲᱦᱟᱣ ᱫᱚ ᱵᱟᱝ ᱩᱱᱤ ᱡᱟᱦᱟᱸᱭ ᱞᱟᱹᱭᱟ, ᱵᱷᱟᱹᱜᱤ ᱠᱟᱛᱷᱟ ᱡᱩᱫᱤ ᱢᱮᱛᱟᱢᱟ ᱡᱮ ᱱᱚᱣᱟ ᱠᱚᱫᱚᱧ ᱪᱮᱜ ᱤᱧ ᱪᱤᱠᱟᱹᱭᱟ ᱩᱱᱤ ᱡᱩᱫᱤ ᱚᱸᱰᱮ ᱡᱩᱫᱤ ᱵᱟᱹᱲᱤᱡ ᱠᱟᱛᱷᱟᱭ ᱢᱮᱛᱟᱢᱟ ᱟᱨ ᱵᱷᱟᱹᱜᱤ ᱠᱟᱛᱷᱟ ᱚᱱᱟ ᱫᱚᱢ ᱵᱩᱡᱽ ᱡᱷᱟᱹᱣ ᱫᱟᱲᱮᱭᱟᱜᱼᱟ, ᱟᱨ ᱚᱝᱠᱟᱢ ᱠᱟᱹᱢᱤᱭᱟ ᱟᱹᱛᱩ ᱯᱟᱲᱟ ᱢᱟ ᱟᱹᱰᱤ ᱨᱚᱠᱚᱢ ᱡᱩᱠᱛᱤ ᱠᱚ ᱮᱢᱚᱜᱼᱟᱸ, ᱟᱞᱮ ᱢᱟ ᱠᱚᱲᱟ ᱜᱤᱫᱽᱨᱟᱹ ᱦᱟᱱᱛᱮ ᱡᱟᱜ ᱤ ᱱᱚᱝᱠᱟᱭᱟ ᱪᱮᱫ ᱤᱧ ᱪᱤᱠᱟᱹᱭᱟ ᱪᱮᱫ ᱵᱟᱝ? ᱚᱱᱟ ᱨᱮ ᱵᱷᱟᱹᱜᱤ ᱦᱚᱸᱭ ᱢᱮᱛᱟᱢᱟ ᱵᱟᱹᱲᱤᱡ ᱦᱚᱸᱭ ᱢᱮᱛᱟᱢᱟ ᱟᱨ ᱡᱟᱦᱟᱸᱭ ᱵᱟᱢ ᱵᱩᱡᱽ ᱟᱱ ᱦᱚᱲ ᱫᱚ ᱵᱟᱹᱲᱤᱡᱟᱜ ᱜᱮᱢ ᱪᱟᱞᱟᱜᱼᱟ ᱾ ᱟᱨ ᱵᱩᱡᱽᱼᱟᱱ ᱦᱚᱲ ᱫᱚ ᱵᱟᱹᱲᱤᱡᱟᱜ ᱫᱚᱢ ᱜᱤᱰᱤᱭᱟ ᱟᱨ ᱩᱸ ᱵᱷᱟᱹᱜᱤᱭᱟᱜ ᱫᱚᱢ ᱦᱟᱛ- ᱛᱟᱣᱟ ᱱᱚᱣᱟ ᱜᱮᱛᱚ ᱱᱤᱭᱚᱢ ᱠᱟᱱᱟ ᱾
ᱦᱮᱸ ᱦᱮᱸ ᱦᱮᱸ ᱾ ᱟᱫᱚ ᱚᱱᱟᱜᱮ ᱫᱚ ᱟᱫᱚ ᱱᱮᱛᱟᱨ ᱫᱚ ᱳᱸ ᱡᱟᱦᱟᱸ ᱜᱤᱫᱽᱨᱟᱹ ᱠᱚᱠᱚ ᱡᱟᱦᱟᱸ ᱞᱮᱠᱟ ᱠᱚ ᱥᱤᱠᱠᱷᱟ ᱠᱚ ᱮᱢᱟ ᱠᱚ ᱠᱟᱱᱟ ᱚᱝ- ᱠᱩ ᱦᱚᱸᱛᱚ ᱚᱸᱠᱟ ᱜᱮᱠᱚ ᱥᱮᱬᱟᱭᱟ ᱟᱫᱚ ᱤᱧ ᱢᱟᱱᱮᱜᱼᱟ ᱠᱤᱪᱷᱩ ᱯᱷᱳᱞᱰ ᱢᱟᱱᱮ ᱠᱤᱪᱷᱩ ᱴᱟᱜ ᱤᱭᱟᱹ ᱫᱚ ᱵᱩᱡᱷᱟᱹᱣ ᱫᱚᱨᱠᱟᱨ ᱫᱚ ᱟᱵᱚᱨᱮᱱ ᱡᱟᱦᱟᱸᱭ ᱱᱮᱛᱟᱨ ᱱᱤᱭᱩ ᱱᱤᱭᱩ ᱡᱟᱦᱟᱸᱭ ᱠᱚᱢ ᱤᱭᱟᱹ ᱟᱭᱳ ᱵᱟᱵᱟ ᱠᱚ ᱵᱮᱱᱟᱜ ᱠᱟᱱᱟ ᱠᱚ ᱩᱸᱠᱩ ᱦᱚᱸ ᱵᱩᱡᱷᱟᱹᱣ ᱫᱚᱨᱠᱟᱨ ᱡᱮ ᱱᱚᱣᱟ ᱠᱚᱨᱟᱣ ᱞᱮᱠᱷᱟᱱ ᱱᱚᱝᱠᱟ ᱥᱮ, ᱚᱸᱠᱟ ᱫᱚᱨᱠᱟᱨ?
ᱛᱟᱦᱮᱞᱮ ᱟᱵᱚ ᱥᱮᱪᱮᱫ ᱫᱮᱜ, ᱮᱸ ᱪᱮᱜ ᱠᱟ ᱛᱮᱵᱚᱱ ᱳᱸ ᱜᱟᱹᱭᱤᱰ ᱵᱚᱱ ᱫᱚᱦᱚ ᱞᱮᱠᱚ ᱠᱷᱟᱱ ᱠᱚ ᱥᱮᱬᱟ ᱫᱟᱲᱮᱭᱟᱜᱼᱟ ᱚᱞᱚᱜ ᱯᱟᱲᱦᱟᱣ ᱱᱚᱣᱟ ᱤᱫᱤ ᱠᱟᱛᱮ ᱪᱮᱫ ᱞᱮᱠᱟᱢ ᱩᱭᱦᱟᱹᱨ ᱛᱟᱵᱚᱱ ᱜᱮᱭᱟ?
ᱤᱧ ᱫᱩᱧ ᱛᱟᱦᱮᱸᱜ ᱤᱧ ᱩᱭᱦᱟᱹᱨᱟ ᱡᱮ ᱩᱸ ᱡᱟᱦᱟᱸᱭ ᱟᱭᱳ ᱵᱟᱵᱟ ᱦᱚᱸ ᱡᱟᱦᱟᱸᱭ ᱠᱚ ᱢᱮᱱᱟᱜ ᱠᱚᱜᱮᱭᱟ ᱩᱱᱠᱩ ᱦᱚᱸ ᱡᱮᱢᱚᱱ ᱟᱵᱚ ᱠᱟᱹᱴᱤᱡ ᱠᱚ ᱢᱟᱱᱮ ᱩᱸ ᱜᱟᱹᱭᱤᱰ ᱠᱚ ᱮᱢᱟ ᱠᱚᱢᱟ ᱡᱮ ᱦᱚᱸ ᱱᱚᱣᱟ ᱠᱚᱨᱟᱣ ᱫᱚᱨᱠᱟᱨ ᱥᱮ ᱱᱚᱣᱟ ᱯᱟᱲᱦᱟᱣ ᱫᱚᱨᱠᱟᱨ ᱥᱮ ᱡᱟᱦᱟᱸᱭ ᱱᱮᱛᱟᱨ ᱱᱚᱜᱼᱚᱭᱼᱱᱚᱠᱟ ᱡᱟᱦᱟᱸ ᱛᱤᱱᱟᱹᱜ ᱵᱚᱱ ᱥᱮᱬᱟ ᱟᱠᱟᱜ ᱜᱮᱭᱟ ᱠᱚ ᱠᱚᱢ ᱵᱤᱥᱤ ᱡᱷᱚᱛᱚ ᱦᱚᱲ ᱜᱮ ᱟᱵᱚ ᱡᱩᱫᱤ ᱵᱚᱱ ᱫᱟᱲᱮᱜ ᱠᱷᱟᱱ ᱟᱨᱚ ᱡᱩᱫᱤ ᱟᱸ ᱩᱸᱠᱩ ᱡᱟᱦᱟᱸᱭ ᱩᱸ ᱦᱚᱯᱚᱱ ᱵᱩᱥᱩᱜ ᱜᱤᱫᱽᱨᱟᱹ ᱠᱚ ᱢᱮᱱᱟᱜ ᱠᱚᱣᱟ ᱩᱸᱠᱩ ᱡᱩᱫᱤ ᱵᱚᱱ ᱥᱮᱬᱟ ᱦᱟ- ᱠᱚ ᱯᱳᱛᱷᱚᱢ ᱠᱷᱚᱱ ᱜᱮ ᱟᱫᱚᱜ ᱡᱟᱭᱦᱩᱠ ᱩᱱᱠᱩᱣᱟᱜ ᱩᱸ ᱡᱟᱦᱟᱸ ᱛᱤᱱᱟᱹᱜ ᱴᱩᱠᱩ ᱥᱮᱬᱟ ᱨᱮᱱᱟᱜ ᱤᱪᱪᱷᱟ ᱛᱚᱠᱷᱚᱱ ᱨᱮᱜᱮ ᱦᱤᱡᱩᱜ ᱛᱟᱠᱚ- ᱣᱟ, ᱯᱳᱭᱞᱳ ᱠᱷᱚᱱᱟᱜ ᱡᱩᱫᱤᱢ ᱥᱮᱬᱟ ᱤᱫᱤ ᱭᱟᱠᱚᱣᱟ, ᱩᱱᱠᱩ ᱫᱚ ᱴᱷᱤᱠ ᱜᱮᱠᱚ ᱥᱮᱬᱟ ᱫᱚᱠᱚ ᱥᱮᱬᱟᱭᱟ ᱾ ᱟᱨ ᱛᱟᱨᱯᱚᱨᱮ ᱦᱚᱭᱛᱚ ᱚᱱᱟ ᱱᱤᱭᱟᱹ ᱛᱚ ᱠᱟᱛᱷᱟ ᱠᱚ ᱨᱟᱠᱟᱵ ᱫᱟᱲᱮᱭᱟᱜᱼᱟ ᱡᱮ ᱦᱚᱸ ᱵᱟ ᱱᱚᱣᱟ ᱫᱚᱨᱠᱟᱨ? ᱟᱞᱮ ᱪᱤᱠᱤ ᱛᱮᱞᱮ ᱥᱮᱬᱟ ᱦᱟᱠᱟᱫᱟ ᱟᱞᱮ ᱪᱤᱠᱤ ᱨᱮᱱᱟᱜ ᱱᱤᱱᱟᱹᱜ ᱥᱩᱵᱤᱫᱷᱟ ᱫᱚ ᱮᱢ ᱜᱮ ᱫᱚᱨᱠᱟᱨ?
ᱚᱱᱟ ᱢᱟ ᱦᱮᱸ ᱜᱮ ᱟᱨ ᱦᱚᱸᱜᱼᱚᱭ ᱡᱮ ᱢᱤᱫᱴᱟᱝ ᱟᱹᱰᱤ ᱦᱚᱲ ᱜᱮ ᱟᱹᱰᱤᱭᱚ ᱚᱲᱟᱜ ᱨᱮᱱ ᱜᱤᱫᱽᱨᱟᱹ ᱫᱚᱢᱮ ᱠᱚ ᱵᱷᱟᱹᱜᱮ ᱭᱟᱠᱚᱣᱟ ᱢᱟᱱᱮ ᱵᱷᱟᱹᱜᱤ ᱢᱟᱱᱮ ᱱᱚᱝᱠᱟ ᱠᱚ ᱵᱷᱟᱹᱜᱤ ᱭᱟᱠᱚᱣᱟ ᱟᱸ ᱵᱩᱜᱤ ᱵᱟᱹᱲᱤᱡ ᱫᱚ ᱵᱟᱠᱚ ᱢᱮᱛᱟ ᱠᱚᱣᱟ, ᱮᱸ ᱜᱤᱫᱽᱨᱟᱹ ᱜᱮᱭᱟᱭ ᱠᱚᱨᱟᱣ ᱦᱚᱪᱚᱣᱟᱭ ᱢᱮ, ᱱᱚᱣᱟ ᱡᱤᱱᱤᱥ ᱤᱫᱤ ᱠᱟᱛᱮ ᱫᱚ ᱵᱟᱢ ᱵᱷᱟᱜᱮᱭᱟ ᱪᱮᱫᱟᱜ ᱥᱮ ᱜᱤᱫᱽᱨᱟᱹ ᱫᱚ ᱠᱟᱹᱴᱤᱡ ᱨᱮᱜᱮ ᱵᱟᱜ- ᱜᱤ ᱟᱨ ᱚᱠᱟᱴᱟᱜ ᱵᱷᱟᱹᱜᱤ ᱚᱠᱟ ᱴᱟᱜ ᱵᱟᱹᱲᱤᱡ, ᱱᱚᱣᱟ ᱥᱮᱬᱟ ᱞᱟᱹᱠᱛᱤ ᱢᱮᱱᱟᱜᱼᱟ ᱾ ᱢᱟᱨᱟᱝ ᱠᱟᱛᱮ ᱢᱟ ᱟᱢ ᱨᱤᱱ ᱢᱤᱫ ᱫᱷᱟᱣ ᱵᱟᱥ ᱥᱮᱢ ᱛᱮᱭᱟᱨᱟᱭᱟ ᱛᱟᱦᱮᱞᱮ ᱠᱤᱱᱛᱩ ᱩᱱᱤ ᱫᱚ ᱚᱦᱚᱢ ᱯᱟᱞᱴᱟᱣ ᱠᱮᱭᱟ ᱾
ᱦᱮᱸ ᱫᱟᱜ ᱟᱫᱚ ᱟᱵᱚᱣᱟᱜ ᱚᱱᱟ ᱦᱚᱸ ᱤᱧ ᱦᱩᱧ ᱞᱟᱹᱭᱟ ᱡᱮ ᱡᱟᱦᱟᱸ ᱟᱵᱚᱣᱟᱜ ᱥᱮᱬᱟ ᱵᱚᱭᱮᱥ ᱥᱮᱬᱟ ᱵᱚᱭᱚᱥ ᱫᱚ ᱦᱩᱭᱩᱜ ᱠᱟᱱᱟ ᱜᱤᱫᱽᱨᱟᱹ ᱵᱮᱲᱟ ᱨᱮᱜᱮ, ᱜᱤᱫᱽᱨᱟᱹ ᱵᱮᱲᱟ ᱨᱮᱜᱮ ᱩᱱᱤ ᱡᱟᱦᱟᱸᱭ ᱜᱤᱫᱽᱨᱟᱹ ᱟᱢ ᱡᱩᱫᱤ ᱵᱷᱟᱜᱮᱢ ᱥᱮᱬᱟ ᱦᱟᱭᱟ ᱛᱟᱦᱮᱞᱮ ᱩᱱᱤ ᱫᱚ ᱚᱱᱟ ᱞᱟᱹᱜᱤᱱ ᱫᱚ ᱵᱷᱟᱜᱮ ᱜᱮ ᱢᱚᱱᱮᱭᱟ ᱟᱨ ᱡᱩᱫᱤ ᱚᱱᱟ ᱡᱤᱱᱤᱥ ᱴᱟᱜ ᱟᱢ ᱵᱟᱹᱲᱤᱡ ᱮᱢ ᱢᱚᱱᱮ ᱟᱭᱟ ᱡᱮ ᱱᱚᱣᱟ ᱡᱤᱱᱤᱥ ᱫᱚ ᱵᱟᱹᱲᱤᱜ ᱜᱮᱭᱟ ᱱᱚᱣᱟ ᱫᱚ ᱟᱞᱚᱢ ᱠᱚᱨᱟᱣᱟ ᱛᱟᱦᱮᱞᱮ ᱩᱱᱤᱭᱟᱜ ᱢᱚᱱᱮ ᱨᱮᱫᱚ ᱚᱱᱮ ᱢᱤᱫᱴᱮᱱ ᱜᱮ ᱵᱳᱭᱥᱟᱹᱠᱚ ᱛᱟᱦᱮᱱ ᱛᱟᱭᱟ, ᱢᱚᱱᱮᱨᱮ ᱛᱟᱦᱮᱱ ᱛᱟᱭᱟ ᱠᱟᱛᱷᱟ ᱡᱮ ᱱᱚᱣᱟ ᱡᱤᱱᱤᱥ ᱫᱚ ᱵᱟᱹᱲᱤᱡ ᱜᱮᱭᱟ ᱱᱚᱣᱟ ᱫᱚ ᱤᱧ ᱫᱚ ᱵᱟᱹᱧ ᱠᱚᱨᱟᱣᱟ ᱾ ᱪᱮ ᱡᱟᱦᱟᱸᱱᱟᱜ ᱜᱮ ᱾
ᱦᱮᱸ ᱟᱫᱚ ᱵᱩᱜᱤ ᱵᱟᱹᱲᱤᱡ ᱫᱚ ᱠᱤᱱᱛᱩ ᱩᱱᱤ ᱫᱚ ᱵᱟᱭ ᱵᱩᱡᱟ ᱥᱮ ᱟᱵᱚ ᱜᱮ ᱡᱩᱫᱤᱵᱚᱱ ᱢᱚᱱᱮᱭᱟ ᱵᱟᱝ ᱤᱧ ᱫᱚ ᱵᱟ ᱜᱤᱫᱽᱨᱟᱹᱧ ᱵᱷᱟᱹᱜᱮ ᱟᱭᱟ ᱵᱟᱹᱧ ᱢᱮᱛᱟᱭᱟ ᱾ ᱠᱤᱱᱛᱩ ᱚᱸᱰᱮ ᱫᱚ ᱜᱤᱫᱽᱨᱟᱹᱭ ᱠᱷᱟᱨᱟᱯᱚᱜ ᱠᱟᱱᱟ ᱪᱮᱫᱟᱜ ᱥᱮ ᱵᱷᱟᱹᱜᱤ ᱫᱚ ᱟᱢ ᱫᱚ ᱩᱫᱩᱜ ᱜᱮ ᱦᱩᱭᱩᱜ ᱛᱟᱢᱟ ᱛᱚᱵᱮᱱᱟᱜ ᱩᱱᱤ ᱫᱚ ᱢᱟᱨᱟᱝ ᱠᱟᱛᱷᱟᱭ ᱵᱩᱡᱟ ᱵᱟᱝ ᱤᱧ ᱵᱟᱵᱟᱭ ᱢᱟᱱᱟ ᱟᱠᱟᱫᱟᱹᱧ ᱥᱮ ᱤᱧ ᱟᱭᱳ ᱢᱟᱱᱟ ᱟᱠᱟᱫᱤᱧᱟ ᱱᱚᱣᱟ ᱠᱚ ᱵᱟᱹᱲᱤᱡ ᱜᱤᱭᱟ ᱵᱟᱹᱧ ᱠᱚᱨᱟᱣᱟ ᱾
ᱦᱮᱸ ᱦᱮᱸ ᱦᱮᱸ ᱾